ᱦᱮᱞᱳ
ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ᱾
ᱪᱟᱞᱟᱜ ᱟᱠᱦᱚᱸ ᱢᱚᱴᱟᱢᱩ ᱵᱷᱚᱱᱰᱟ ᱨᱮᱫᱚ ᱢᱚᱴᱟᱢᱩᱴᱤ ᱯᱚᱸᱪᱤᱥ ᱡᱚᱱ ᱫᱚᱠᱚ ᱪᱟᱞᱟᱜ ᱜᱮᱭᱟ ᱦᱟᱸᱜ ᱯᱚᱸᱪᱤᱥ ᱛᱤᱨᱤᱥ ᱡᱚᱱ ᱫᱚ ᱟᱨᱚ ᱯᱮ ᱯᱩᱱᱭᱟᱹ ᱠᱚᱨᱮᱱ ᱠᱚᱠᱚ ᱢᱮᱱ ᱵᱟᱲᱟᱭᱟ ᱟᱯᱮ ᱴᱷᱮᱡ ᱜᱮᱞᱮ ᱪᱟᱞᱟᱜ-ᱟ ᱚᱰᱮ ᱠᱷᱚᱱ ᱜᱮ ᱜᱟᱹᱰᱤᱛᱮ ᱟ ᱩᱱᱟᱹᱜ ᱜᱟᱱ ᱫᱚ ᱚᱠᱟᱨᱮᱢ ᱪᱟᱞᱟᱣᱟᱜ ᱵᱟᱝᱤᱧ ᱪᱟᱞᱟᱣ ᱫᱟᱲᱮᱭᱟᱫᱟ᱾ ᱪᱮ ᱵᱟᱥ ᱠᱚᱨᱟᱣ ᱯᱮ ᱯᱟᱹᱭ ᱛᱚ ᱵᱟᱹᱱᱩᱜ-ᱟ ᱩᱱ ᱦᱚᱲ ᱯᱮ ᱪᱟᱞᱟᱜ ᱠᱷᱟᱡ ᱫᱚ᱾
ᱚᱱᱟ ᱢᱟ ᱠᱟᱱ ᱜᱮ ᱚᱱᱟ ᱢᱟ ᱠᱟᱱ ᱜᱮ ᱟᱫᱚ ᱮᱠᱪᱩᱭᱮᱞᱤ ᱵᱷᱟᱸᱰᱟᱱ ᱨᱮᱭᱟᱜ ᱢᱤᱫᱴᱮᱱ ᱥᱤᱥᱴᱮᱢ ᱢᱮᱱᱟᱜ-ᱟ ᱵᱟᱲᱟᱭᱟᱢ ᱪᱮᱫ ᱞᱮᱠᱟ ᱦᱮᱸ?
ᱦᱩᱸ
ᱢᱚᱱᱮ ᱠᱚ ᱡᱟᱦᱟᱸᱭ ᱢᱚᱱᱮ ᱠᱚᱨᱚ ᱟᱯᱮ ᱨᱮᱱ ᱠᱟᱱᱟᱭ ᱥᱮ ᱟᱫᱚ ᱟᱫᱚ ᱫᱤᱭᱮ ᱯᱚᱨ ᱛᱷᱟ ᱟᱢ ᱡᱫᱤ ᱜᱟᱹᱰᱤᱢ ᱠᱚᱨᱟᱣᱟ ᱛᱷᱟᱞᱮ ᱟᱢ ᱨᱮᱱ ᱡᱟᱸᱦᱟ ᱛᱤᱱᱟᱹᱜ ᱯᱮᱲᱟ ᱟᱢ ᱛᱚᱨᱚᱯ ᱥᱮᱱ ᱠᱚ ᱡᱟᱦᱟᱸ ᱯᱮᱲᱟ ᱦᱚᱲ ᱠᱚ ᱪᱟᱞᱟᱜ-ᱟ
ᱦᱩᱸ
ᱟᱫᱚ ᱩᱝᱠᱩ ᱫᱚ ᱟᱫᱚ ᱠᱚ ᱱᱚᱸᱰᱮ ᱜᱮᱠᱚ ᱦᱤᱡᱩᱜ-ᱟ᱾
ᱦᱩᱸ
ᱚᱱᱠᱟ ᱜᱮ ᱠᱟᱱᱟ ᱚᱱᱟ ᱞᱟᱹᱜᱤᱫ ᱫᱚ ᱟᱫᱚ ᱚᱱᱟ ᱜᱟᱹᱰᱤᱢ ᱠᱚᱨᱟᱣ ᱞᱮᱠᱷᱟᱡ ᱫᱚ ᱢᱟ ᱚᱠᱚᱭᱮᱢ ᱤᱫᱤᱭᱟ ᱚᱠᱭ ᱵᱟᱢ ᱛᱟᱦᱞᱮ ᱥᱚᱢᱚᱥᱥᱟ ᱟᱫᱚᱢ ᱠᱚᱨᱟᱣ ᱠᱷᱟᱱ ᱜᱟᱹᱰᱤ ᱠᱚᱨᱟᱣ ᱮᱢ ᱜᱮ ᱦᱮᱸ ᱟᱨ ᱵᱟᱠᱷᱟᱱ ᱵᱟᱝ ᱠᱚᱨᱟᱣ ᱜᱮ ᱴᱷᱤᱠ ᱟ ᱛᱟ ᱢᱟᱱᱮ
ᱟᱫᱚ ᱵᱟᱝ ᱠᱚᱨᱟᱣ ᱛᱮᱦᱚᱸ ᱪᱮᱫ ᱛᱮ ᱠᱚ ᱪᱟᱞᱟᱜ-ᱟ? ᱢᱮᱨᱚᱢ ᱢᱮᱱᱟᱜ ᱠᱚᱣᱟ ᱢᱮᱨᱚᱢ ᱴᱮᱨᱚᱢ ᱢᱮᱨᱚᱢ ᱴᱮᱨᱚᱢ ᱟᱨ ᱩᱱᱟᱹ ᱞᱩᱜᱽᱲᱤᱡ ᱞᱟᱯᱚ,
ᱛᱟᱦᱞᱮ ᱮᱠ ᱟ ᱤᱭᱟᱹ ᱠᱚᱨᱟᱣ ᱯᱮ ᱵᱩᱡ ᱫᱟᱢ ᱪᱮᱞᱧᱡᱟᱨ ᱪᱮᱞᱮᱧᱡᱟᱨ ᱠᱚᱨᱟᱣ ᱯᱮ ᱵᱟᱠᱷᱟᱱ ᱥᱩᱠᱨᱤ ᱜᱟᱹᱰᱤ ᱠᱚᱨᱟᱣ
ᱟᱞᱮ ᱠᱚ ᱚᱲᱟᱜ ᱵᱚᱞᱮ ᱪᱟᱞᱟᱜᱼᱟ ᱢᱤᱫ ᱵᱚᱫᱽᱨᱚ ᱨᱮᱱᱟᱜ ᱢᱤᱫᱴᱟᱝ ᱞᱤᱢᱤᱴ ᱥᱤᱢᱟᱹ ᱢᱮᱱᱟᱜᱼᱟ
ᱦᱮᱸ ᱛᱟᱦᱚᱞᱮ ᱚᱱᱟ ᱢᱤᱫᱴᱮᱡ ᱪᱮᱞᱧᱡᱟᱨ ᱨᱮ ᱢᱤᱫᱴᱟᱱ ᱡᱷᱟᱹᱞ ᱜᱮ ᱛᱚ ᱯᱩᱞᱤᱥ ᱥᱮᱠᱟᱨ ᱨᱮ ᱢᱤᱫᱴᱟᱱ
ᱦᱮᱸ ᱚᱸᱰᱮᱱᱟᱜ ᱜᱮᱠᱚ ᱤᱫᱤ ᱞᱮᱫᱟ ᱟᱫᱚ ᱟᱨ ᱢᱤᱫᱴᱟᱝ ᱞᱟᱜᱟᱜᱼᱟ
ᱟᱹᱰᱤ ᱡᱷᱟᱹᱞ ᱜᱮᱭᱟ ᱚᱱᱟ ᱫᱚ ᱠᱚᱲᱟ ᱜᱤᱫᱨᱟ. ᱪᱮᱛᱟᱱ ᱨᱮᱢ ᱫᱮᱡ ᱱᱟ ᱦᱮ
ᱪᱮᱛᱟᱱ ᱨᱮᱜᱮ ᱢᱚᱴᱟᱢᱩᱴᱤ ᱠᱚᱲᱟ ᱦᱚᱯᱚᱱ ᱫᱚᱠᱚ ᱫᱮᱡ ᱯᱩᱨᱟᱹᱜᱼᱟ
ᱩᱱᱟᱹᱜ ᱞᱟᱹᱴᱩ ᱫᱚ ᱵᱟᱹᱱᱩᱜᱼᱟ ᱤᱭᱟᱹᱧ ᱧᱮᱞ ᱠᱮᱫᱟ ᱦᱩᱴᱤᱧ ᱧᱮᱞ ᱠᱮᱫᱟ ᱠᱟᱹᱴᱤᱡ ᱧᱚᱜ ᱜᱮᱭᱟ ᱥᱟᱢᱟ ᱢᱟᱱᱮ ᱮᱢᱱᱤ ᱠᱤᱪᱷᱩ ᱫᱩᱲᱩᱵ ᱵᱟᱲᱟ ᱞᱟᱹᱜᱤᱫ ᱦᱮᱸ ᱵᱞᱮᱨᱳ ᱤᱧᱡᱤᱱ ᱞᱮᱠᱟ ᱜᱮ ᱦᱮ ᱟᱫᱚ ᱦᱟᱸᱜ ᱪᱮᱫ ᱜᱟᱹᱰᱤ ᱠᱚ ᱧᱮᱞ ᱫᱟ ᱢᱤᱫᱴᱟᱝ ᱫᱚ ᱵᱟᱝ ᱫᱚᱠᱚ ᱢᱮᱱᱮᱫ ᱤᱧ ᱜᱮ ᱠᱚ ᱢᱟᱨᱩᱛᱤ ᱠᱚ ᱤᱫᱤᱭᱟ ᱟᱫᱚ ᱧᱮᱞ ᱞᱮᱜᱮ ᱛᱮᱦᱮᱧ ᱜᱮ ᱠᱚ ᱢᱟᱨᱩ ᱛᱩ ᱚᱠᱟᱛᱮ ᱪᱚᱭ ᱤᱫᱤ ᱫᱚᱭ ᱤᱫᱤ ᱠᱮᱫᱟ ᱵᱟᱝ ᱫᱚ ᱥᱟᱨᱵᱷᱤᱥ ᱥᱮᱱᱴᱟᱨ ᱵᱟᱝ ᱫᱚ ᱪᱮᱫ ᱥᱟᱨ ᱠᱚ ᱤᱫᱤ ᱠᱮᱫ ᱛᱮ, ᱥᱮᱛᱟᱜ ᱨᱮ ᱪᱟᱞᱟᱣ ᱱᱟ ᱢᱟᱨᱚᱛᱤ ᱛᱮ
ᱟᱨ ᱦᱮᱸ ᱢᱚᱝᱜᱚᱞ ᱫᱚ ᱵᱩᱞᱮᱴ ᱜᱟᱹᱰᱤ ᱢᱮᱱᱟᱜ ᱛᱟᱭᱟ ᱥᱮ ᱟᱡ ᱴᱷᱮᱱ ᱫᱚ ᱵᱩᱞᱮᱮᱴ ᱢᱮᱱᱟᱜᱼᱟ ᱛᱚ ᱤᱱᱯᱷᱤᱞᱰ ᱤᱱᱯᱷᱤᱞᱰ ᱠᱟᱱ ᱛᱟᱭᱟ ᱵᱩᱞᱮᱴ ᱫᱚ ᱵᱟᱝ ᱤᱱᱯᱷᱤᱞᱰ ᱠᱟᱱ ᱛᱟᱭᱟ ᱛᱚ ᱟᱫᱚ ᱛᱟᱦᱚᱞᱮ ᱢᱮᱫᱽᱱᱟᱯᱩᱨᱮ ᱦᱟᱛᱟᱣ ᱟᱠᱟᱫᱟ ᱵᱟᱭᱤᱠ ᱫᱚ ᱦᱟᱛᱟᱣ ᱟᱠᱟᱫᱟ ᱠᱚ
ᱟᱡ ᱯᱟᱨᱥᱚᱱᱟᱞ ᱮ ᱦᱟᱛᱟᱣ ᱠᱟᱫᱟ
ᱵᱟ ᱵᱟᱝ ᱟᱭᱩᱵ ᱫᱚ ᱵᱟᱝ ᱱᱟ. ᱭᱦᱟ. ᱨ ᱨᱮᱱᱟᱜ ᱠᱟᱱᱟ ᱚᱱᱟᱫᱚ ᱟᱫᱚ ᱫᱤᱭᱮᱯᱚᱨ ᱛᱟᱞᱦᱮ ᱚᱱᱟ ᱫᱚ ᱛᱤᱱᱟᱹᱜ ᱡᱮᱠᱚ ᱦᱟᱛᱟᱣ ᱟᱠᱟᱫᱟ ᱟᱫᱚ ᱢᱮᱫᱽᱱᱤᱯᱩᱨ ᱥᱟᱨᱵᱷᱤᱥ ᱥᱮᱱᱴᱟᱨ ᱫᱚ ᱚᱸᱰᱮ ᱫᱚ ᱵᱟᱭ ᱪᱟᱞᱟᱜ ᱠᱟᱱᱟ ᱛᱟᱦᱚᱞᱮ ᱢᱮᱱ ᱫᱟ ᱵᱟᱸᱠᱩᱲᱟ ᱫᱷᱟᱨᱮᱯᱟᱥᱮ ᱫᱚ ᱥᱟᱨᱵᱤᱥ ᱥᱮᱱᱴᱟᱨ ᱵᱟᱱᱩᱜᱟ ᱵᱟ. ᱠᱩᱲᱟ ᱪᱷᱟᱲᱟ ᱫᱚ
ᱦᱮᱸ
ᱟᱫᱚ ᱚᱱᱠᱟᱱᱟᱜ ᱜᱟᱹᱰᱤ ᱫᱚ ᱥᱟᱨᱵᱷᱤᱥ ᱡᱚᱛᱚ ᱴᱷᱮᱱ ᱠᱟᱱᱟ ᱠᱤ ᱞᱳᱠᱟᱞᱴᱤ ᱫᱚ ᱵᱟᱢ ᱧᱟᱢᱟ ᱚᱱᱟ ᱠᱚᱫᱚ ᱢᱮᱱ ᱫᱟ ᱱᱚᱛᱮ ᱫᱚ ᱢᱮᱱᱫᱟ ᱱᱚᱛᱮ ᱵᱟᱸᱠᱩᱲᱟ ᱵᱟᱸᱠᱩᱲᱟ ᱢᱮᱱᱫᱟ ᱛᱟᱦᱞᱮ ᱚᱸᱰᱮ ᱱᱚᱰᱮ ᱠᱷᱩᱵ ᱡᱟᱭᱜᱟ ᱟᱢ ᱧᱮᱞ ᱢᱮ ᱟᱵᱚᱣᱟᱜ ᱦᱟᱸᱥᱯᱟᱛᱟᱞ ᱧᱮᱞ ᱢᱮ ᱡᱩᱫᱤ ᱢᱚᱱᱮᱟᱜ ᱟ ᱡᱩᱫᱤ ᱥᱟᱞᱛᱳᱟ ᱡᱩᱫᱤ ᱪᱟᱞᱟᱢ ᱢᱮᱱᱟ ᱥᱟᱞᱛᱳᱲᱟ ᱠᱷᱚᱱ ᱵᱟᱝ ᱠᱟᱛᱮ ᱵᱟ ᱠᱟᱸᱠᱩᱲᱟ ᱜᱮᱢ ᱦᱤᱡᱩᱜᱟ ᱚᱱᱟᱜᱮ ᱴᱷᱤᱠ ᱜᱮᱭᱟ
ᱦᱮᱸ ᱵᱟᱸᱠᱩᱲᱟ, ᱥᱚᱨᱵᱟ. ᱨᱤᱭᱟᱹ
ᱦᱮᱸ ᱟᱞᱮᱭᱟᱜ ᱦᱮᱸ ᱥᱚᱨᱵᱚᱨᱤᱭᱟᱹ ᱯᱨᱚᱛᱷᱚᱢ ᱫᱚ ᱟᱯᱮ ᱫᱚ ᱥᱚᱨᱵᱟᱹᱨᱤᱭᱟᱹ ᱯᱟᱲᱟ ᱟᱞᱮ ᱡᱮᱢᱚᱱ ᱟᱞᱭᱟᱜ ᱵᱞᱚᱠ ᱦᱟᱸᱥᱯᱟᱛᱟᱞ ᱞᱮ ᱪᱟᱞᱟᱜᱼᱟ ᱚᱱᱟᱠᱚ ᱨᱮᱯᱷᱟᱨ ᱞᱮᱠᱷᱟᱱ ᱚᱱᱟ ᱞᱟᱭᱤᱱ ᱞᱮᱜᱮᱞᱮ ᱼᱼ ᱦᱮᱸ ᱡᱮᱢᱚᱱ ᱦᱟᱱᱟ ᱤᱧᱼᱢᱟᱢᱟ ᱤᱧ ᱢᱟᱢᱟ ᱛᱟᱠᱚ ᱡᱮᱢᱚᱱ ᱤᱧ ᱢᱟᱢᱟ ᱛᱟᱠᱚ ᱡᱟᱦᱟᱸᱭ ᱢᱮᱱᱟᱜᱼᱼ ᱤᱧ ᱢᱟ ᱛᱟᱠᱚ ᱫᱚ ᱠᱚᱢ ᱚᱥᱩᱵᱤᱫᱟ ᱛᱟᱠᱚ ᱧᱮᱞᱢᱮ ᱠᱳᱱᱳ ᱠᱤᱪᱩ ᱠᱳᱴ ᱨᱮ ᱫᱚᱠᱟᱨ ᱢᱮᱱᱟᱜᱼᱼ ᱛᱮ ᱦᱟᱱᱮ ᱵᱟᱸᱠᱩᱲᱟ ᱦᱮᱡ ᱞᱟᱜᱟ ᱟᱪᱩᱨ ᱟᱪᱩᱨ ᱛᱮ ᱦᱟᱱᱠᱟᱼᱼ ᱛᱮ, ᱚᱠᱟ ᱥᱮᱫ ᱛᱮᱦᱚᱸ ᱵᱟᱝᱠᱚ ᱥᱩᱨᱩᱜᱼᱟ ᱛᱚ ᱩᱱᱠᱩ ᱫᱚ, ᱟᱹᱰᱤ ᱰᱤᱥᱴᱮᱱ ᱟᱵᱚ ᱫᱚ ᱦᱳᱭᱳᱜ ᱠᱟᱼᱼ ᱛᱤᱱᱟᱹᱜ ᱞᱟᱹᱭ ᱢᱮᱥᱮ, ᱢᱤᱜ ᱜᱚᱱᱴᱟ ᱨᱮᱭᱟᱜ ᱠᱮᱥ ᱾
ᱦᱩᱸᱼᱼ
ᱵᱟᱭᱤᱠ ᱛᱮᱢᱟ ᱢᱟ ᱦᱮᱸ ᱢᱚᱴᱚᱨᱥᱟᱭᱠᱮᱞ ᱛᱮᱢᱟ ᱢᱤᱫ ᱜᱷᱚᱱᱴᱟ ᱛᱮᱢ ᱪᱟᱞᱟᱣ ᱦᱤᱡᱩᱜ ᱢᱚᱱᱮ ᱛᱟᱢ ᱾ ᱠᱷᱩᱵ ᱵᱷᱟᱜᱮ ᱡᱟᱭᱜᱟ ᱨᱮ ᱢᱮᱱᱟᱜ ᱵᱚᱱᱟ ᱟᱵᱚ ᱫᱚ ᱾
ᱦᱩᱸ ᱩᱸᱜ ᱰᱤᱥᱴᱤᱠ ᱨᱮᱛᱚ ᱡᱚᱠᱷᱚᱱ ᱛᱚᱠᱷᱚᱱ ᱫᱚᱨᱠᱟᱨ ᱯᱟᱲᱟᱜ ᱜᱮᱭᱟ ᱥᱮᱼᱼ
ᱩᱸᱼᱼ ᱟᱨ ᱠᱟᱥᱴᱴᱚᱯᱤᱠᱮᱴᱤᱧ ᱠᱩᱨᱤᱭ ᱠᱩᱞᱤᱭᱮᱫ ᱠᱚ ᱛᱟᱸᱦᱮᱱᱟ ᱵᱩᱡᱫᱟᱢ ᱾
ᱦᱩᱸᱼᱼ
ᱠᱟᱥ ᱥᱟᱨᱴᱤᱯᱷᱤᱠᱮᱴ ᱮᱠᱷᱚᱱ ᱢᱮᱱᱫᱟᱠᱚ ᱥᱮᱨᱚᱠᱚᱢ ᱫᱚ ᱠᱳᱱᱳ ᱤᱱᱯᱷᱚᱨᱢᱮᱥᱚᱱ ᱵᱟᱹᱱᱩᱜᱼᱟ ᱾ ᱢᱮᱱᱫᱟᱠᱚ ᱱᱳᱴᱤᱥ ᱢᱟᱠᱚ ᱮᱫ ᱠᱟᱫ ᱜᱮᱭᱟ ᱟᱞᱮ ᱫᱚ ᱟᱞᱮᱼᱼ ᱠᱳᱱᱳ ᱜᱟᱭᱤᱰ ᱞᱟᱭᱤᱱ ᱵᱟᱠᱚ ᱮᱢ ᱟᱠᱟᱫ ᱞᱮᱭᱟ ᱾ ᱦᱮᱸ ᱢᱮᱱᱫᱟᱠᱚ ᱟᱯᱮ ᱡᱟ ᱠᱤᱪᱷᱩ ᱤᱱᱯᱷᱚᱨᱢᱮᱥᱚᱱ ᱯᱮ ᱵᱟᱲᱟᱭᱟ ᱥᱮ ᱦᱮᱸ, ᱟᱞᱮ ᱦᱚᱸ ᱚᱱᱠᱟᱼᱼ ᱟᱞᱮ ᱫᱚᱞᱮ ᱵᱟᱲᱟᱭᱟ ᱚᱱᱠᱟ ᱜᱮᱞᱮ ᱵᱟᱲᱟᱭᱟ ᱟᱯᱮ ᱞᱮᱠᱟᱜᱮ, ᱮᱵᱟᱨᱮ ᱚᱯᱷᱤᱥ ᱥᱤᱭᱟᱞᱤ ᱵᱷᱟᱵ ᱛᱮ ᱪᱮᱫ ᱞᱮ ᱠᱟᱢᱤ ᱦᱩᱭᱩᱜᱼᱟ ᱦᱮᱸ ᱚᱱᱟ ᱫᱚ ᱥᱚᱢ ᱟᱯᱮ ᱡᱟᱦᱟᱸᱭ ᱟᱯᱮ ᱢᱳᱵᱟᱞ ᱠᱚᱯᱮ ᱤᱭᱩᱴᱩᱵᱽ ᱠᱚᱯᱮ ᱧᱮᱞ ᱵᱟᱲᱟᱭᱫᱟ ᱦᱳᱭᱥᱮ ᱯᱷᱮᱥᱵᱩᱠ ᱠᱚᱨᱮᱯᱮ ᱧᱮᱞ ᱵᱟᱲᱟᱭᱫᱟ ᱜᱟᱭᱤᱰ ᱞᱟᱭᱤᱱ ᱠᱚ ᱮᱢᱟᱜ ᱠᱟᱱᱟ ᱾
ᱦᱩᱸ ᱾
ᱢᱮᱱ ᱫᱟ ᱟᱞᱮᱭᱟᱜ ᱦᱚᱸ ᱩᱸ ᱼᱼ ᱛᱚ ᱟᱫᱚ ᱞᱮ ᱧᱮᱞ ᱫᱚᱞᱮ ᱧᱮᱞ ᱫᱚ ᱧᱮᱞ ᱠᱮᱜ ᱜᱮᱭᱟ ᱢᱮᱱᱠᱷᱟᱱ ᱟᱞᱮ ᱫᱚ ᱡᱚᱛᱚᱠ ᱠᱷᱚᱱ ᱯᱚᱨᱡᱚᱱᱛᱚ ᱵᱞᱚᱠ ᱠᱷᱚᱱᱟᱜ ᱮᱸᱫ ᱯᱟᱨᱢᱤᱥᱚᱱ ᱵᱟᱝᱠᱚ ᱮᱢᱟᱞᱮᱭᱟ ᱥᱮ ᱪᱮᱫᱠᱟ ᱠᱟᱹᱢᱤ ᱦᱚᱸ ᱵᱟᱝ ᱠᱚ ᱢᱮᱛᱟ ᱞᱮᱭᱟ
ᱦᱩᱸ ᱾
ᱛᱚ ᱛᱤᱦᱤᱧ ᱫᱚ ᱟᱞᱮ ᱫᱚ ᱱᱳᱴᱤᱥ ᱵᱟᱞᱮ ᱮᱢ ᱫᱟᱲᱮᱜ-ᱟ ᱠᱤᱱᱛᱩ ᱡᱚᱠᱷᱚᱱ ᱠᱟᱹᱢᱤ ᱮᱥᱴᱟᱴᱚᱜᱼᱟ ᱱᱳᱴᱤᱥ ᱞᱮ ᱮᱢᱟᱯᱮᱭᱟ ᱾
ᱚ ᱾
ᱡᱟᱨ ᱡᱮᱢᱚᱱ ᱵᱞᱚᱠ ᱨᱮᱫᱚ ᱠᱟᱹᱢᱤ ᱫᱚ ᱮᱥᱴᱟᱴ ᱟᱠᱟᱱᱟ ᱟᱫᱚ ᱚᱱᱟ ᱫᱚ ᱵᱞᱚᱠ ᱚᱣᱟᱭᱤᱥ ᱨᱮᱭᱟᱜ ᱵᱮᱯᱟᱨ ᱠᱟᱱᱟ ᱛᱚ ᱾
ᱤᱭᱟᱹ ᱥᱩᱠᱩᱢᱟᱨ ᱨᱮᱱ ᱥᱟᱹᱲᱩ ᱫᱚ ᱮᱠᱷᱚᱱ ᱫᱚ ᱱᱚᱸᱰᱮ ᱜᱮ ᱠᱟᱹᱢᱤ ᱫᱚᱭ ᱦᱤᱡᱩᱜ ᱠᱟᱱᱟ ᱚᱢᱚᱨᱠᱟᱱᱚᱱ ᱜᱷᱟᱴᱤ ᱜᱮ ᱤᱭᱟᱹ ᱜᱮ?
ᱦᱮᱸ ᱠᱚᱫᱤᱱ ᱫᱚ ᱦᱟᱸᱜ ᱤᱧᱦᱚᱸ ᱛᱟᱣ ᱞᱚᱜᱚᱱ ᱞᱚᱜᱚᱱᱤᱧ ᱦᱮᱡ ᱠᱟᱱᱟ ᱛᱚ ᱾
ᱦᱮᱸ ᱾
ᱮᱸ ᱵᱟᱭᱤᱠ ᱵᱟᱹᱧ ᱧᱮᱞ ᱟᱠᱟᱫ ᱛᱟᱭᱟ, ᱵᱟᱠᱷᱟᱱ ᱵᱟᱭᱤᱠ ᱛᱤᱸᱜᱩ ᱛᱟᱦᱮᱱ ᱠᱟᱱ ᱛᱟᱦᱮᱱᱟ ᱾ ᱥᱚᱢᱵᱟᱨ ᱦᱤᱞᱳᱜ ᱢᱟ ᱮᱱ ᱦᱤᱞᱳᱜ ᱢᱟ ᱪᱷᱩᱴᱤ ᱛᱟᱦᱮᱸ ᱠᱟᱱ ᱥᱩ ᱤᱭᱟᱹ ᱤᱭᱟᱹᱻ ᱛᱢᱚᱠᱚ ᱦᱤᱡᱩᱜ ᱟᱭ ᱛᱚᱢᱟ ᱥᱚᱨᱠᱟᱨᱤ ᱪᱷᱩᱴᱤ ᱜᱮ ᱛᱟᱦᱮᱸ ᱠᱟᱱ ᱾
ᱦᱮᱸ ᱦᱮᱸ ᱥᱳᱢᱵᱟᱨ ᱨᱮ ᱾
ᱦᱮᱸ ᱛᱟᱦᱚᱞᱮ ᱟᱫᱚ ᱮᱸ ᱮ ᱦᱤᱞᱳᱜ ᱢᱟ ᱛᱮᱦᱤᱧ ᱢᱟ ᱵᱟᱹᱧ ᱠᱚᱭᱚᱜᱼᱟᱜ ᱛᱮᱦᱮᱧ ᱢᱟ ᱫᱟᱜ ᱡᱚᱨᱚᱜ ᱠᱟᱱ ᱛᱟᱦᱮᱸᱱᱟ ᱾ ᱚᱱᱠᱟ ᱛᱮᱜᱤᱧ ᱦᱤᱡᱩᱜᱼᱟ ᱤᱧ ᱫᱚ ᱾ ᱫᱤᱭᱮ ᱠᱚᱭᱚᱜᱼᱟᱜ ᱜᱤᱭᱟᱹᱧ ᱟᱫᱮᱠ ᱥᱚᱢᱚᱭ ᱚᱸᱰᱮ ᱮᱛᱚ ᱫᱩᱣᱟᱹᱨ ᱴᱷᱮᱱ ᱜᱮ ᱛᱟᱸᱦᱮᱱ ᱛᱟᱭᱟ ᱵᱟᱭᱤᱠ ᱛᱤᱜᱩ ᱛᱟᱦᱮᱱ ᱛᱟᱭᱟ ᱾ ᱩᱱᱤ ᱜᱮ ᱤᱭᱟᱹ ᱱᱚᱣᱟ ᱠᱚ ᱥᱩᱠᱩᱢᱟᱨ ᱱᱚᱣᱟ ᱠᱟᱨᱭᱚ ᱨᱮ ᱵᱟᱭ ᱠᱟᱢᱤ ᱠᱟᱱᱟ ᱩᱱᱤ ᱫᱚ?
ᱚ ᱥᱩᱠᱩᱢᱟᱨ? ᱪᱮᱠᱟᱜ ᱠᱟᱱ ᱪᱚᱭ ᱟᱫᱚ ᱥᱩᱠᱩᱢᱟᱨ ᱥᱟᱶᱢᱟ ᱡᱳᱜᱟᱡᱳᱜ ᱜᱮ ᱵᱟᱹᱱᱩᱜ ᱾
ᱱᱚᱣᱟ ᱠᱚᱨᱮᱫᱚ ᱠᱟᱹᱢᱤ ᱞᱮᱠᱷᱟᱱ ᱠᱚ ᱱᱚᱣᱟ ᱠᱚᱫᱚ ᱠᱟᱹᱢᱤ ᱞᱮᱠᱷᱟᱱ ᱫᱚ ᱱᱟᱯᱟᱭᱚᱜᱼᱟ ᱦᱮᱸᱥᱮ ᱵᱟᱝ ᱦᱮᱸ?
ᱦᱩᱸ ᱩᱱᱤ ᱫᱚ ᱥᱩᱠᱩᱢᱟᱨ ᱛᱚ ᱮᱵᱷᱮᱱ ᱥᱟᱞᱟᱜ ᱜᱮᱛᱚ ᱟᱯᱟᱛᱚᱛᱚ ᱟᱵᱚ ᱠᱚᱨᱮᱱ ᱱᱤᱛ ᱦᱟᱹᱵᱤᱡ ᱛᱮᱫᱚ ᱩᱱᱤ ᱥᱟᱞᱟᱜ ᱜᱮ ᱮᱠᱴᱩ ᱯᱚᱴᱟ ᱯᱴᱤᱜ ᱛᱟᱭᱟ ᱵᱟᱝᱠᱷᱟᱱ ᱫᱚ ᱚᱠᱚᱨ, ᱟᱵᱚ ᱠᱚ ᱥᱟᱞᱟᱜ ᱫᱚ ᱩᱱᱟᱹᱜ ᱫᱚ ᱵᱟᱹᱱᱩᱜᱼᱟ ᱾
ᱫᱚᱨᱠᱟᱨ ᱞᱟᱹᱜᱤᱫ ᱫᱚ ᱡᱮᱢᱚᱱ ᱫᱚᱨᱠᱟᱨ ᱞᱟᱹᱜᱤᱫ ᱨᱮᱦᱚ ᱯᱷᱳᱱ ᱫᱚ ᱠᱷᱚᱵᱚᱨᱮ ᱦᱟᱛᱟᱣ ᱠᱮᱭᱟ ᱛᱚ ᱵᱟᱠᱷᱟᱡ ᱾
ᱦᱩᱸ ᱾ ᱚᱠᱷᱚᱱ ᱚᱠᱟ ᱨᱮᱪᱚ ᱢᱮᱱᱟᱭᱟ, ᱵᱟᱝ ᱫᱚ ᱵᱟᱸᱠᱩᱲᱟ ᱨᱮ ᱢᱮᱱᱟᱭᱟ ᱵᱟᱝ ᱫᱚ ᱚᱠᱟᱨᱮ ᱢᱮᱱᱟᱭᱟ ᱾
ᱱᱤᱭᱟᱹ ᱫᱷᱟᱣ ᱵᱤ ᱮᱰ ᱮᱰᱢᱤᱥᱚᱱ ᱠᱚ ᱢᱮᱱᱮᱜ ᱜᱮᱭᱟ, ᱵᱤ ᱮᱰ ᱮᱰᱢᱤᱥᱚᱱᱚᱜ ᱠᱚ ᱢᱮᱱᱮᱜ ᱜᱮᱭᱟ ᱾
ᱚ ᱱᱚᱼᱚ ᱱᱤᱭᱟᱹ ᱟᱯᱮᱭᱟᱜ ᱵᱤ ᱮᱰ ᱠᱚᱞᱮᱡᱽ ᱨᱮ?
ᱦᱮᱸ ᱾
ᱟᱹᱭ ᱮᱵᱷᱮᱱᱮᱢ ᱪᱮᱫ ᱮ ᱢᱮᱱ ᱵᱟᱲᱟᱭᱮᱫ ᱛᱟᱦᱮᱸᱱ ᱡᱚᱜᱟᱲ ᱠᱚᱣᱟᱭ? ᱟᱡᱟᱜ ᱦᱟᱛ ᱨᱮ ᱢᱮᱱᱟᱜ ᱠᱚᱣᱟ?
ᱤᱧ ᱢᱮᱛᱟ ᱫᱮᱭᱟ ᱮᱵᱷᱮᱱᱤᱧ ᱢᱮᱛᱟᱭ ᱠᱟᱱᱟ ᱧᱮᱞ ᱢᱮ ᱟᱢ ᱡᱩᱫᱤᱢ ᱡᱮ ᱟᱢ ᱛᱚ ᱟᱢ ᱫᱚ ᱢᱮᱛᱟᱢᱟᱹᱧ ᱠᱷᱟᱹᱞᱤ ᱡᱳᱜᱟᱡᱳᱜ ᱤᱧ ᱩᱫᱩᱜ ᱤᱧ ᱢᱮᱛᱟ ᱫᱮᱭᱟᱹ, ᱡᱳᱜᱟᱡᱳᱜᱽ ᱟᱠᱚ , ᱟᱠᱚ ᱠᱚ ᱟᱠᱚ ᱠᱚ ᱜᱚᱞᱯᱷᱚᱭᱟ ᱡᱟᱦᱟᱸ ᱦᱟᱸᱜ ᱟᱠᱚ ᱠᱚ ᱵᱩᱪᱟ ᱾
ᱦᱩᱸ ᱥᱮᱛᱚ ᱠᱟᱱ ᱜᱮᱭᱟ ᱢᱮᱛᱟ ᱠᱚᱢ ᱤᱭᱟᱹ ᱨᱮᱫᱚ ᱢᱤᱰᱤᱭᱟ ᱢᱤᱰᱤᱞ ᱨᱮᱫᱚ ᱟᱞᱚᱢ ᱛᱟᱦᱮᱸᱱᱟ ᱟᱢ ᱫᱚ ᱥᱩᱫᱩ ᱪᱮᱫ ᱡᱳᱜᱟᱡᱳᱜᱽ ᱪᱮᱠᱟᱭᱟᱠᱚ ᱵᱟᱠᱚ ᱪᱮᱠᱟᱭᱟ ᱟᱠᱚ ᱠᱚ ᱵᱩᱪᱟ ᱾ ᱱᱚᱛᱮ ᱢᱟ ᱥᱤᱛᱩᱝ ᱮᱫ ᱜᱮ ᱛᱚ ᱾ ᱥᱤᱛᱩᱝ ᱠᱮᱫᱟᱭ ᱚᱱᱛᱮ?
ᱦᱮᱸ ᱱᱤᱛᱚᱜ ᱫᱚ ᱟᱞᱮ ᱥᱮᱱ ᱦᱚᱸ ᱯᱷᱟᱸᱠ ᱠᱟᱫᱟᱭ ᱦᱟᱸᱜ ᱱᱚᱜᱼᱚᱭ ᱱᱟᱥᱮᱱᱟᱜ ᱱᱟᱥᱮᱱᱟᱜ ᱱᱚᱜᱼᱚᱭ ᱠᱚᱭᱚᱜ ᱫᱟᱭ ᱱᱟᱥᱮᱱᱟᱜ ᱾ ᱵᱮᱸᱜᱮᱫ ᱨᱩᱣᱟᱹᱲ ᱫᱟᱭ ᱛᱟᱢᱟᱱᱮ, ᱢᱚᱱᱮ ᱦᱚᱭ ᱛᱤᱦᱤᱧ ᱫᱚ ᱟᱥᱟ ᱠᱚᱨᱮ ᱯᱷᱟᱸᱠ ᱫᱟᱲᱮᱜᱼᱟ, ᱛᱤᱦᱤᱧ ᱠᱷᱚᱱᱟᱜ ᱫᱚ ᱾
ᱯᱷᱟᱸᱠ ᱠᱟᱜ ᱦᱟᱸ ᱜ, ᱯᱷᱟᱸᱠ ᱫᱟᱲᱮᱭᱟᱜᱼᱟ ᱛᱮᱦᱮᱧ ᱫᱚ ᱾ ᱟ ᱪᱮᱫ ᱮᱢ ᱪᱤᱠᱟᱭᱟ ᱱᱤᱛᱚᱜ ᱪᱟᱞᱟᱣ ᱠᱟᱛᱮ ᱫᱚ ᱡᱟᱹᱯᱤᱫ ᱜᱤᱛᱤᱡ?
ᱵᱟᱝ ᱜᱤᱛᱤᱡ ᱫᱚ ᱵᱟᱝ ᱾ ᱵᱳᱭ ᱫᱚ ᱵᱟᱝ ᱤᱧ ᱵᱳᱭ ᱫᱚ ᱦᱟᱸᱜ ᱤᱧ ᱧᱮᱞᱟ ᱾ ᱛᱚ ᱥᱮᱵᱟᱨ ᱛᱤᱱ ᱫᱤᱱᱤᱧ ᱧᱮᱞᱟ ᱢᱤᱫᱴᱮᱡ ᱥᱤᱱᱮᱢᱟ ᱤᱧ ᱫᱚᱧ ᱧᱮᱞ ᱮᱫᱟ, ᱢᱳᱴᱟᱼᱢᱩᱴᱤ ᱵᱟᱨ ᱫᱤᱱ ᱥᱚᱢᱚᱭ ᱞᱟᱜᱟᱜ ᱠᱟᱱ ᱛᱤᱧᱟᱹ, ᱵᱟᱨ ᱫᱤᱱ ᱯᱮ ᱫᱤᱱ ᱾ ᱥᱤᱧ ᱢᱟᱨᱥᱟᱞ ᱧᱤᱫᱟᱹ ᱢᱟᱱᱮ ᱥᱤᱧ ᱢᱟᱨᱥᱟᱞ ᱧᱮᱞ ᱨᱮ ᱫᱚ ᱤᱱᱟᱹ ᱮᱱᱟᱨᱡᱤ ᱫᱚ ᱵᱟᱹᱧ ᱧᱟᱢᱟ ᱤᱧᱫᱚ ᱧᱤᱫᱟᱹ ᱾ ᱧᱩᱛ ᱠᱚᱜᱼᱟ ᱥᱮ ᱦᱮᱸ ᱵᱩᱡᱷᱟᱹᱣ ᱟᱨ ᱯᱩᱨᱟᱹ ᱥᱟᱭᱤᱰ ᱨᱮᱜᱮᱧ ᱫᱚᱦᱚᱼᱼ ᱜᱮᱭᱟ ᱚᱱᱟ ᱥᱤᱱᱤᱢᱟ ᱧᱮᱞ ᱧᱮᱞ ᱛᱮᱜᱮᱧ ᱡᱟᱹᱯᱤᱫᱟ ᱤᱧ ᱫᱚ ᱵᱟᱥ ᱾
ᱤᱧ ᱦᱚᱸ ᱦᱚᱞᱟ ᱚᱱᱠᱟ ᱜᱮ ᱠᱷᱮᱞ ᱧᱮᱞ ᱧᱮᱞ ᱛᱮᱜᱮᱧ ᱡᱟᱹᱯᱤᱫ ᱟᱠᱟᱫᱟ ᱦᱟᱸᱜ, ᱴᱟᱭᱤᱢ ᱦᱟᱵᱤᱡ ᱤᱧ ᱧᱮᱞ ᱠᱮᱫᱟ ᱾ ᱟᱫᱚ ᱵᱟᱹᱧ ᱵᱟᱹᱧ ᱵᱮᱸᱜᱮᱫ ᱞᱮᱫᱟ, ᱡᱟᱹᱯᱤᱫ ᱠᱮᱫᱟᱹᱧ ᱾ ᱛᱤᱦᱤᱧ ᱦᱚᱸ ᱢᱮᱱᱟᱜᱼᱟ, ᱜᱟᱯᱟ ᱦᱚᱸ ᱛᱤᱦᱤᱧ ᱫᱚ ᱟᱲᱷᱟᱭᱴᱟ ᱨᱮ ᱢᱮᱱᱟᱜᱼᱟ, ᱚᱠᱚᱭ ᱵᱮᱸᱜᱮᱫᱟ ᱟᱲᱷᱟᱭᱴᱟ ᱨᱮ ᱫᱚ ᱾ ᱟᱫᱚᱧ ᱫᱤᱥᱟᱹᱭ ᱪᱟᱢ ᱠᱷᱟᱱ ᱧᱮᱞ ᱦᱩᱭᱩᱜᱼᱟ ᱾
ᱤᱭᱟᱹ ᱟᱨᱡᱮᱱᱴᱤᱱᱟ ᱟᱨ ᱤᱭᱟᱹ ᱢᱮᱱᱟᱜ ᱛᱚ ᱥᱩᱭᱡᱟᱨᱞᱮᱱᱰ, ᱜᱟᱯᱟ ᱛᱚ? ᱥᱮᱛᱟᱜ ᱵᱮᱲ ᱱᱚᱣᱟ ᱜᱟᱯᱟ ᱦᱟᱸᱜ ᱤᱧ ᱧᱮᱞᱟ᱾ ᱾
ᱜᱟᱯᱟ ᱠᱚ ᱨᱟᱠᱟᱵᱼᱟ ᱩᱱᱠᱚ ᱜᱮ, ᱥᱮᱢᱤ ᱯᱷᱟᱭᱱᱮᱞ ᱨᱮᱠᱚ ᱪᱟᱞᱟᱜᱼᱼ ᱥᱩᱭᱡᱟᱨᱞᱮᱱᱰ ᱴᱤᱢ ᱫᱚ ᱥᱮᱨᱚᱠᱚᱢ ᱠᱚᱥ ᱥᱮᱨᱚᱠᱚᱢ ᱛᱚ?
ᱩᱱᱟᱹᱜ ᱫᱚ ᱩᱱᱟᱹᱜ ᱠᱷᱟᱥ ᱫᱚ ᱵᱟᱹᱱᱩᱜ ᱠᱚᱣᱟ ᱩᱱᱟᱹᱜ ᱫᱚ ᱾ ᱦᱜᱚᱭ ᱛᱚ ᱵᱟᱭᱤᱥ ᱛᱟᱹᱨᱤᱠᱷ ᱥᱮ ᱛᱤᱥᱟᱜ ᱯᱷᱭᱱᱮᱞ ᱦᱟᱸᱜ ᱦᱤᱡᱩᱜ ᱠᱟᱱᱟ ᱾
ᱦᱟᱸᱜ ᱯᱷᱟᱭᱱᱮᱞ ᱫᱚᱠᱚ ᱪᱟᱞᱟᱜᱼᱟ ᱟᱨᱡᱮᱱᱴᱤᱱ ᱫᱚ ᱾ ᱪᱟᱞᱟᱣ ᱫᱚ ᱥᱚᱢᱵᱷᱚᱵᱚᱛᱚ, ᱧᱮᱞ ᱜᱮᱭᱟᱢ ᱛᱚ ᱦᱟᱸᱜ ᱟᱢ ᱫᱚ?
ᱦᱮᱸ ᱥᱮᱢᱤ ᱯᱷᱟᱭᱱᱮᱞ ᱯᱷᱟᱭᱱᱮᱞ ᱠᱚᱫᱚ ᱧᱮᱞ ᱜᱮ ᱞᱟᱜᱟᱜᱼᱟ ᱾
ᱦᱮᱸ
ᱥᱮᱢᱤ ᱯᱷᱟᱭᱱᱟᱞ ᱵᱷᱟᱞᱮ ᱠᱷᱮᱞ ᱧᱟᱢᱚᱜᱼᱟ ᱦᱟᱸᱜ ᱢᱤᱫᱴᱟᱝ ᱯᱷᱨᱟᱱᱥ ᱟᱨ ᱤᱭᱟᱹ ᱤᱥᱯᱮᱱ ᱾
ᱦᱮᱸ ᱯᱨᱟᱱ ᱚᱱᱟ ᱚᱱᱟ ᱦᱚᱸ ᱠᱷᱮᱞ ᱵᱚᱨᱚᱝ ᱚᱱᱟ ᱦᱚᱸ ᱵᱷᱟᱜᱮ ᱡᱚᱢᱟᱜ ᱜᱮᱭᱟ ᱾
ᱦᱩᱸ ᱾ ᱚᱱᱟ ᱠᱷᱮᱞ ᱫᱚ ᱦᱟᱸᱜ ᱡᱚᱢᱟᱜᱼᱟ, ᱛᱟᱦᱟᱞᱮ ᱚᱱᱟ ᱠᱷᱮᱞ ᱫᱚ ᱧᱮᱞ ᱦᱩᱭᱩᱜᱼᱟ ᱮᱠᱴᱩ ᱾
ᱟᱨ ᱞᱳᱠᱟᱞ ᱚᱱᱮ ᱯᱩᱞᱴᱤ ᱠᱷᱮᱞ ᱠᱚ ᱵᱟᱝ ᱦᱩᱭᱩᱜ ᱠᱟᱱᱟ ᱟᱵᱚ ᱥᱮᱫ?
ᱦᱩᱭᱩᱜ ᱠᱟᱱᱟ ᱜᱟᱯᱟ ᱥᱮ ᱛᱤᱥ ᱤᱭᱟᱹ ᱨᱮ ᱢᱮᱱᱟᱜᱼᱟ, ᱵᱟᱜᱽᱰᱤᱦᱟᱹ ᱨᱮ ᱾ ᱥᱟᱵ ᱦᱚᱸ ᱵᱟᱠᱚ ᱥᱟᱵ ᱟᱠᱟᱫ ᱛᱟᱞᱮᱭᱟ, ᱴᱤᱢ ᱠᱚ ᱦᱳᱭ ᱠᱟᱱᱟ ᱛᱚ ᱚᱱᱟ ᱫᱚ ᱮᱴᱮᱴᱟᱥ ᱨᱮ ᱢᱤᱫ ᱫᱤᱱ ᱮ ᱫᱚᱦᱚ ᱞᱮᱫᱟ, ᱧᱮᱧᱮᱞ ᱡᱩᱫᱤ ᱪᱟᱞᱟᱜ ᱦᱩᱭᱩᱜ ᱠᱷᱟᱡ ᱧᱮᱞ ᱦᱩᱭᱩᱜᱼᱟ ᱦᱟᱸᱜ ᱾ ᱟᱨ ᱟᱨᱚ ᱢᱤᱫ ᱫᱤᱱ ᱦᱟᱸᱜ ᱤᱭᱟᱹ ᱨᱮᱠᱚ ᱟᱲᱟᱜ ᱠᱟᱜᱼᱟ ᱚᱸᱰᱮ ᱦᱚᱸ ᱛᱩᱞᱜᱚᱲᱟ ᱾
ᱪᱮ ᱯᱚ ᱯᱳᱞᱴᱤ ᱠᱤᱱ ᱞᱟᱹᱜᱤᱫ?
ᱦᱩᱸ ᱯᱳᱞᱴᱨᱤ ᱠᱷᱮᱞ, ᱢᱤᱫ ᱫᱤᱱ ᱨᱮᱱᱟᱜ᱾
ᱦᱮᱴ ᱢᱟ ᱵᱚᱞ ᱛᱮᱠᱤ᱾
ᱠᱟᱴ ᱢᱟᱨᱟᱣ ᱫᱚ ᱮᱠᱷᱚᱱ ᱫᱚ ᱵᱟᱨᱥᱟ ᱥᱟᱜᱚᱨ ᱵᱟᱠᱚ ᱠᱷᱮᱞ ᱦᱪᱚᱭᱟ ᱰᱟᱭᱨᱮᱠᱴ ᱦᱟᱱᱟ ᱫᱩᱨᱜᱟᱹ ᱯᱩᱡᱟᱹ ᱥᱚᱢᱳᱭ ᱜᱮ ᱦᱟᱸᱜ᱾
ᱠᱚᱲᱟ ᱠᱚ ᱥᱟᱶ ᱯᱨᱚᱥᱟᱱᱛᱚ ᱮᱢᱚᱱ ᱥᱟᱞᱟᱜ ᱧᱟᱯᱟᱢ ᱵᱟᱝ ᱦᱩᱭᱩᱜ ᱠᱟᱱᱟ ᱮᱠᱷᱚᱱ?
ᱩᱸᱦᱩᱸᱜ ᱩᱠᱩᱨᱤᱡ ᱯᱨᱚᱥᱟᱱᱛᱚ ᱟᱹᱰᱤ ᱫᱤᱱ ᱠᱷᱚᱡ ᱧᱟᱯᱟᱢ ᱵᱟᱝ ᱦᱩᱭ ᱵᱤᱥᱩ ᱥᱟᱞᱟᱜ ᱢᱤᱫ ᱫᱤᱱ ᱧᱟᱯᱟᱢ ᱦᱩᱭ ᱞᱮᱱᱟ ᱟᱫᱚ ᱯᱨᱚᱥᱟᱱᱛᱚ ᱫᱚ ᱩᱠᱩᱨᱤᱡ ᱮᱠᱷᱚᱱ ᱫᱚ ᱵᱟᱹᱧ ᱧᱟᱢ ᱵᱟᱲᱟᱣ ᱠᱟᱫᱤ ᱩᱱᱫᱤᱱ ᱠᱷᱚᱡ ᱜᱚᱰᱮᱱ ᱦᱤᱡᱩᱜ ᱱᱚᱰᱮ ᱢᱳᱲ ᱠᱷᱚᱱ ᱦᱤᱡᱩᱜ ᱠᱟᱱᱟ᱾ ᱢᱤᱫ ᱫᱤᱱ ᱦᱚᱸ ᱵᱟᱹᱧ ᱧᱟᱢ ᱵᱟᱲᱟᱣ ᱠᱟᱫᱤᱭᱟ, ᱟᱫᱚ ᱩᱱᱤ ᱦᱚᱸᱛᱚ ᱮᱢᱱᱤ ᱛᱮᱢᱟ ᱩᱱᱟᱹᱜ ᱵᱟᱭ ᱛᱩᱫ ᱵᱟᱲᱟᱜᱼᱟ ᱛᱚ᱾ ᱛᱚ ᱟᱫᱚ ᱡᱟᱠ ᱜᱮ ᱟᱹᱭᱩᱵ ᱵᱮᱲ ᱚᱱᱟ ᱜᱚᱰᱟ ᱠᱚᱨᱮ ᱦᱚᱸ ᱱᱟᱥᱮᱱᱟᱜ ᱩᱱᱠᱩ ᱫᱚ ᱦᱟᱸᱰᱮ ᱠᱚ ᱯᱟᱲᱦᱟᱣ ᱫᱩᱲᱩᱵ ᱨᱩᱣᱟᱹᱨ ᱚᱲᱟᱜ ᱨᱩᱣᱟᱹᱨ ᱥᱚᱢᱚᱭ ᱦᱚᱸᱧ ᱧᱮᱞ ᱧᱟᱢ ᱠᱮᱭᱟ ᱩᱠᱩᱨ ᱢᱤᱫ ᱫᱤᱱ ᱦᱚᱸ ᱵᱟᱹᱧ ᱧᱟᱢ ᱠᱟᱫᱮᱭᱟ ᱧᱟᱢ ᱫᱚ᱾
ᱩᱱᱠᱩ ᱫᱚ ᱟᱠᱟᱨᱮ ᱠᱚ ᱯᱟᱲᱦᱟᱣ ᱫᱟ ᱮᱠᱷᱚᱱ ᱫᱚ ᱟᱠᱟᱨᱮ ᱩᱱᱠᱩ ᱫᱚ ᱯᱟᱲᱦᱟᱣ ᱫᱚ?
ᱚᱸᱰᱮ ᱯᱟᱲᱦᱟᱣ ᱵᱳᱞᱛᱮ ᱦᱟᱸᱰᱮ ᱤᱭᱟᱹ ᱦᱟᱸᱰᱮ ᱠᱟᱫᱟᱢ ᱵᱩᱴᱟᱹ ᱤᱥᱠᱩᱞ᱾
ᱚ ᱠᱟᱫᱟᱢ ᱵᱩᱴᱟᱹ ᱨᱮ?
ᱦᱩᱸ᱾
ᱥᱤᱧ ᱢᱮᱥᱟ ᱦᱚᱲ ᱦᱚᱭ᱾
ᱦᱮᱸ ᱥᱤᱧ ᱢᱟᱨᱥᱟᱞ ᱫᱚ ᱮᱠᱷᱚᱱ ᱫᱚ ᱩᱱᱟᱹᱜ ᱫᱚ ᱵᱟᱝ ᱥᱤᱧ ᱢᱟᱨᱥᱟᱞ ᱫᱚ ᱳᱭ ᱨᱳᱵᱽᱼᱵᱟᱨ ᱫᱤᱱ ᱠᱚ ᱦᱤᱡᱩᱜ ᱵᱟᱲᱟᱜᱼᱟ ᱟᱨ ᱵᱟᱝᱠᱷᱟᱱ ᱫᱚ ᱤᱥᱠᱩᱞ ᱠᱩ ᱪᱷᱩᱴᱤ ᱠᱟᱛᱮᱜ᱾ ᱟᱵᱚ ᱡᱚᱠᱷᱚᱱ ᱵᱚᱱ ᱠᱷᱮᱞᱳᱜ ᱩᱱ ᱥᱚᱢᱚᱭ, ᱠᱷᱮᱞ ᱥᱚᱢᱚᱧ ᱧᱮᱞ ᱵᱟᱲᱟ ᱠᱚᱣᱟ ᱚᱱᱛᱮ ᱠᱚ ᱫᱩᱲᱩᱵ ᱵᱟᱲᱟ ᱠᱚᱜᱼᱟ ᱢᱤᱫ- ᱴᱟᱹᱝ ᱛᱮ ᱢᱤᱫᱴᱟᱝ ᱵᱟᱨᱭᱟ ᱫᱤᱠᱩ ᱠᱚᱲᱟ ᱠᱚ ᱵᱟᱨᱠᱩᱱᱩ ᱠᱚᱨᱮᱱ ᱠᱚ ᱦᱮᱡ ᱠᱚᱜᱼᱟ ᱞᱚᱠᱷᱚᱱᱯᱩᱨ ᱠᱚᱨᱮᱱ ᱠᱚ ᱪᱟᱞᱟᱜᱼᱟ᱾ ᱩᱱᱠᱩ ᱫᱚ ᱵᱷᱟᱞᱮ ᱜᱩᱨᱩᱯ ᱮᱥᱴᱟᱰᱤ ᱵᱷᱟᱹᱞᱤ ᱢᱮᱱᱟᱜ ᱛᱟᱠᱳᱣᱟ ᱛᱚ᱾
ᱦᱩᱸ ᱜᱩᱨᱩᱯ ᱮᱥᱴᱟᱰᱤ ᱭᱟᱠᱚ ᱜᱩᱨᱩᱯ ᱮᱥᱴᱟᱰᱤ ᱠᱷᱟᱡ ᱰᱟᱣᱩᱴ ᱠᱤᱞᱤᱭᱟᱨᱚᱜᱼᱟ, ᱵᱤᱥᱤ ᱫᱚ ᱢᱮᱛ ᱠᱤᱱ ᱡᱩᱣᱤ ᱜᱮ ᱜᱩᱨᱩᱯ ᱮᱥᱴᱟᱰᱤᱢ ᱠᱚᱨᱟᱣ ᱫᱟᱲᱮᱭᱟᱜᱼᱟ, ᱡᱤ ᱠᱮ ᱞᱟᱹᱜᱤᱜ ᱜᱩᱨᱩᱯ ᱮᱥᱴᱟᱰᱤ ᱫᱚ ᱚᱠᱟᱨᱮ? ᱚᱱᱟ
ᱟᱯᱮᱨᱮᱱ ᱫᱚ ᱜᱩᱞᱤ ᱯᱟᱹᱲ ᱛᱚ ᱠᱟᱹᱢᱤ ᱛᱮᱜᱮ?
ᱦᱮᱸᱦ ᱡᱚᱛᱚ ᱦᱚ ᱠᱚᱲᱟ ᱠᱟᱹᱢᱤ ᱨᱮᱜᱮ ᱢᱮᱱᱟᱜ ᱠᱚᱣᱟ, ᱦᱤᱡᱩᱜ ᱟᱠᱚ ᱟᱸᱭ ᱢᱮᱱ ᱠᱟᱫᱟ ᱠᱚ ᱯᱩᱡᱟᱹ ᱨᱮ ᱫᱩᱨᱜᱟᱹ ᱯᱩᱡᱟᱹ ᱫᱚ ᱵᱟᱝ ᱠᱚ ᱦᱤᱡᱩᱜᱼᱟ᱾ ᱵᱟᱦᱟ ᱨᱮᱠᱚ ᱦᱤᱡᱩᱜᱼᱟ ᱢᱮᱱ ᱮᱫᱟ ᱠᱚ᱾
ᱦᱩᱸ᱾
ᱰᱟᱹᱭᱤᱴ ᱵᱟᱦᱟ, ᱵᱷᱟᱹᱜᱤ ᱠᱚ ᱯᱚᱭᱥᱟᱭᱮᱫᱟ ᱩᱱᱤ᱾ ᱜᱩᱞᱤ ᱯᱟᱨ ᱠᱚᱲᱟ᱾ ᱯᱩᱪᱤᱥ ᱦᱟᱡᱟᱨ ᱢᱮᱱ ᱮᱫᱟ ᱠᱚ ᱢᱟᱱᱛᱷᱟᱹᱞᱤ ᱩᱱᱤ ᱫᱚ ᱮᱠᱫᱚᱢ ᱯᱚᱸᱪᱤᱥ ᱦᱟᱡᱟᱨ ᱫᱚ ᱚᱠᱟ ᱛᱮᱦᱚᱸ ᱵᱟᱭ ᱫᱟᱹᱲ ᱮᱫᱟ᱾
ᱩᱱᱤ ᱫᱚ ᱪᱮᱜ ᱠᱟᱹᱢᱤ ᱫᱚᱭ ᱠᱟᱹᱢᱤᱭᱮᱜ ᱛᱟᱦᱮᱸᱜ ᱩᱱᱤ ᱫᱚ?
ᱩᱱᱤ ᱫᱚ ᱠᱟᱹᱢᱤᱭᱟᱭ ᱟᱫᱚ ᱩᱱᱤ ᱫᱚ ᱵᱮᱛᱚᱱ ᱫᱚ ᱵᱮᱥᱤ ᱵᱟᱝ ᱳᱵᱷᱟᱨ ᱰᱤᱣᱴᱤ ᱠᱚᱨᱟᱣ ᱟᱭ ᱛᱚ᱾ ᱳᱵᱷᱟᱨ ᱰᱤᱣᱴᱤ ᱛᱮᱫᱚ ᱵᱮᱥᱤ ᱡᱮᱢᱳᱱ ᱤᱧ ᱵᱷᱟᱭ ᱛᱮᱠᱚ ᱫᱚ ᱩᱝᱠᱩ ᱫᱚ ᱦᱩᱭᱩᱜ ᱠᱟᱱᱟ ᱠᱚ ᱤᱢᱤ, ᱦᱮᱸ᱾ ᱤᱧ ᱵᱷᱟᱭ ᱛᱮᱠᱚ ᱫᱚ ᱩᱝᱠᱩ ᱪᱮᱠᱟᱜ ᱠᱟᱱᱟ ᱠᱚ ᱩᱝᱠᱩ ᱫᱚ ᱜᱮᱲᱟᱭ ᱢᱮᱱ ᱢᱮᱱᱟᱜ ᱠᱚᱣᱟ ᱛᱚ ᱩᱝᱠᱩ ᱫᱚᱠᱚ ᱢᱮᱱ ᱟᱠᱚ ᱥᱚᱨᱠᱟᱹᱨᱤᱭᱟᱹ ᱥᱚᱨᱠᱟᱨᱤᱭᱟᱹ ᱠᱚᱨᱢᱚᱪᱟᱹᱨᱤ ᱞᱮ
ᱥᱚᱠᱚᱨ ᱚ᱾
ᱜᱟᱹᱰᱤ ᱦᱤᱡᱩᱜᱼᱟ, ᱞᱩᱰ ᱢᱮ ᱟᱨ ᱩᱝᱠᱩ ᱥᱚᱨᱠᱟᱨᱤᱭᱟᱹ ᱡᱟᱦᱟᱸᱭ ᱪᱷᱩᱴᱤ ᱢᱮᱱᱟᱜᱼᱟ, ᱩᱝᱠᱩ ᱣᱟᱜ ᱡᱚᱛᱚ ᱪᱷᱩᱴᱤ ᱠᱚ ᱧᱟᱢ ᱟᱠᱚ ᱾ ᱟᱫᱚᱢ ᱢᱮᱱ ᱮᱫᱟ ᱟᱞᱮᱭᱟᱜ ᱠᱟᱹᱢᱤ ᱫᱚ ᱨᱤᱠᱥ ᱵᱟᱹᱱᱩᱜᱼᱟᱡ? ᱫᱚ ᱵᱟᱹᱱᱩᱜᱼᱟᱸᱭ, ᱜᱟᱹᱰᱤ ᱦᱤᱡᱩᱜᱼᱟ ᱞᱳᱰ ᱟᱞᱮ ᱟᱨ ᱜᱟᱹᱰᱤ ᱠᱷᱚᱱ ᱢᱟᱞ ᱞᱮ ᱟᱬᱜᱳᱭᱟ ᱮᱸ ᱚᱱᱟᱜᱮ ᱠᱟᱹᱢᱤ ᱛᱟᱞᱮ᱾ ᱟᱫᱚ ᱯᱟᱥᱮ ᱞᱟᱹᱴᱩ ᱜᱟᱹᱰᱤ ᱦᱤᱡᱩᱜ ᱠᱷᱟᱡ ᱫᱚ ᱫᱚᱢᱮᱢ ᱢᱤᱫ ᱫᱷᱟᱣ ᱨᱮᱜᱮ ᱛᱚ ᱢᱟᱛᱚ ᱞᱚᱜᱚᱱ ᱱᱚᱸᱜ ᱠᱷᱟᱹᱞᱤ ᱦᱩᱭᱩᱜᱼᱟ ᱥᱮ?
ᱦᱩᱸ᱾
ᱚᱱᱟᱜᱮ ᱪᱟᱵ ᱫᱚ ᱟᱫᱚ, ᱦᱮᱸ ᱢᱤᱫ
ᱢᱚᱦᱟ ᱢᱤᱫ ᱫᱤᱱᱤᱧ ᱧᱟᱢ ᱞᱤᱫᱮᱭᱟ ᱢᱚᱦᱟᱫᱮᱵᱽ ᱞᱚᱠᱷᱚᱱᱯᱩᱨ ᱨᱮ, ᱧᱮᱞᱮ ᱠᱟᱹᱱᱟᱹᱧ ᱤᱭᱟᱹ ᱯᱟᱸᱴᱥᱚ ᱴᱟᱠᱟ ᱦᱟᱡᱟ ᱮᱠ ᱥᱚ ᱴᱟᱠᱟ ᱫᱚᱢᱮ ᱱᱳᱴ ᱮ ᱥᱟᱵ ᱟᱠᱟᱫᱟ ᱯᱚᱧᱪᱟᱥ ᱠᱚ ᱮᱠᱫᱚᱢ ᱜᱩᱲᱤᱭᱩ ᱯᱩᱴᱭᱩᱫ ᱟᱠᱟᱫᱟᱭ ᱞᱮᱸᱜᱟ ᱛᱤ ᱨᱮ᱾ ᱛᱟᱦᱚᱞᱮ ᱤᱧ ᱦᱚᱸ ᱠᱟᱹᱢᱪᱤ ᱠᱷᱚᱡ ᱤᱧ ᱨᱩᱣᱟᱹᱲ ᱠᱟᱱᱟ ᱛᱟᱦᱚᱞᱮ, ᱨᱚᱲ ᱫᱚ ᱥᱟᱢᱱᱟ ᱥᱟᱹᱢᱱᱤ ᱞᱤᱧ ᱧᱟᱯᱟᱢ ᱛᱷᱮ ᱨᱚᱲ ᱤᱫᱤ ᱜᱤᱭᱟ, ᱧᱮᱞᱮ ᱠᱟᱹᱱᱟᱹᱧ ᱢᱟᱹᱨ ᱧᱚᱜ ᱟᱠᱟᱫᱟᱭ ᱢᱮᱜ ᱦᱟᱸᱜ ᱠᱚ ᱟᱨᱟᱜ ᱧᱚᱜ
ᱵᱟᱝ ᱩᱱᱤ ᱫᱚ ᱤᱭᱟᱹ ᱥᱮᱛᱟᱜ ᱥᱮᱛᱟᱜ ᱨᱮ ᱡᱩᱫᱤ ᱢᱳᱱᱮ ᱦᱩᱭᱩᱜᱼᱟ, ᱫᱟᱹᱛᱱᱤᱭᱟᱭ ᱥᱮ ᱦᱟᱸᱜ ᱫᱟᱹᱛᱟᱹᱱᱤ ᱠᱷᱚᱱᱟᱡ ᱜᱮ ᱱᱮᱛᱟᱨ ᱫᱚᱭ ᱧᱩᱭ ᱮᱫᱟᱭ᱾
ᱤᱧ ᱫᱮᱜᱮ ᱟᱫᱚᱭ ᱢᱤᱛᱟᱹᱧ ᱠᱟᱱᱟ ᱯᱟᱸᱡᱟᱭᱮ ᱛᱤᱧ, ᱟᱫᱚᱧ ᱢᱤᱛᱟᱭ ᱠᱟᱱᱟ ᱱᱤᱭᱟᱹ ᱠᱚᱨᱮ ᱫᱚ ᱧᱟᱢ ᱪᱚ ᱵᱟᱝ ᱪᱚ ᱤᱧ ᱦᱚᱸ ᱵᱟᱹᱧ ᱵᱟᱲᱟᱭᱟᱹᱱᱤᱡ᱾ ᱚᱱᱟ ᱫᱚ ᱚᱠᱟᱨᱮ ᱧᱟᱢᱚᱜᱼᱟ, ᱟᱫᱚᱧ ᱢᱮᱛᱟᱭ ᱠᱟᱱᱟ ᱛᱟᱦᱮᱞᱮ, ᱟᱫᱚᱧ ᱢᱮᱛᱟᱭ ᱠᱟᱱᱟ ᱛᱟᱦᱚᱞᱮ ᱤᱧᱦᱚᱸ ᱚᱲᱟᱜ ᱥᱮᱧ ᱪᱟᱞᱟᱣ ᱞᱮᱱ ᱜᱮ, ᱟᱫᱚ ᱛᱟᱦᱮᱧ ᱵᱟᱹᱧ ᱜᱟᱞᱢᱟᱨᱟᱣ ᱮᱫᱟ ᱵᱤᱥᱤ ᱜᱷᱟᱹᱲᱤᱡ ᱮᱱᱛᱮ ᱦᱟᱹᱨ ᱢᱟᱹᱨ ᱠᱟᱫᱟᱭ ᱡᱟᱦᱟᱸ ᱚᱲᱟᱜ ᱪᱟᱞᱟᱣ᱾
ᱦᱮᱸ ᱤᱧ ᱦᱚᱸ ᱟᱞᱮ ᱵᱟᱝ ᱨᱚᱲ ᱥᱟᱱᱟᱧᱟ ᱟᱫᱚ ᱠᱚ ᱢᱮᱱᱟ ᱵᱟᱝᱠᱚ ᱨᱚᱲ ᱟᱭᱟ ᱪᱮᱠᱟ
ᱪᱤᱠᱟᱹᱛᱮᱢ ᱨᱚᱲᱼᱟ, ᱚᱱᱟ ᱠᱚ ᱤᱭᱟᱹ ᱠᱟᱛᱮᱫ ᱫᱚ᱾
ᱦᱩᱸ ᱾ ᱩᱱ ᱫᱚ ᱥᱚᱨᱦᱟᱭ ᱠᱚᱨᱮ ᱠᱚ ᱯᱟᱸᱡᱟ ᱵᱟᱲᱟᱭ ᱠᱟᱱ ᱛᱟᱦᱮᱱᱟ ᱥᱚᱨᱦᱟᱭ ᱥᱩᱢᱚᱭ ᱾
ᱦᱳᱭ ᱾
ᱵᱟᱨ ᱫᱤᱱ ᱵᱟ ᱤᱭᱟᱹ ᱩᱱᱤ ᱢᱚᱦᱟᱫᱮᱵᱽ ᱾
ᱚ ᱾
ᱥᱚᱨᱚᱦᱟᱭ ᱨᱮ ᱚᱠᱟ ᱥᱮᱫ ᱨᱮ ᱪᱚᱭ ᱛᱟᱦᱮᱸ ᱠᱟᱱᱮ ᱨᱟᱹᱥᱠᱟᱹ ᱫᱤᱱ ᱠᱟᱱᱟ ᱛᱚ ᱾
ᱦᱩᱸ ᱾
ᱯᱩᱨᱟᱹ ᱯᱷᱤᱨᱤᱭᱮᱫ ᱛᱟᱦᱮᱱᱟᱭ ᱟᱫᱚ ᱟᱲᱟᱜ ᱦᱚᱲ ᱫᱚ ᱫᱟᱠᱟ ᱦᱚᱸ ᱵᱟᱭ ᱡᱚᱢ ᱫᱟ ᱨᱟᱹᱥᱠᱟᱹ ᱫᱚ ᱨᱟᱹᱥᱠᱟᱹ ᱫᱚ ᱵᱷᱟᱜᱤ ᱡᱤᱱᱤᱥ ᱠᱟᱱᱟ ᱢᱤᱫᱴᱮᱱ ᱾ ᱟᱫᱚ ᱫᱟᱠᱟ ᱫᱚ ᱤᱥᱤᱠᱟ ᱡᱚᱢ ᱢᱮ ᱾
ᱥᱮ ᱛᱚ ᱠᱟᱱᱟ ᱾
ᱯᱩᱨᱟᱹᱣ ᱱᱟ ᱥᱮ ᱪᱮᱫ ᱱᱚᱣᱟ?
ᱟᱹᱣᱨᱤᱭᱜᱼᱟ ᱱᱚᱜᱼᱚᱭ ᱟᱨ ᱯᱚᱸᱪᱤᱥ ᱥᱮᱠᱮᱱᱰ ᱵᱟᱠᱤ ᱢᱮᱱᱟᱜᱼᱟ ᱦᱟᱜ ᱾ ᱟᱞᱮ ᱫᱚ ᱤᱧ ᱫᱚ ᱜᱚᱰᱟ ᱥᱮᱫ ᱨᱮᱦᱚᱸ ᱴᱟᱣᱟᱨ ᱮᱠᱟᱞ ᱵᱟᱭ ᱧᱟᱢ ᱛᱤᱧᱟᱹ ᱚᱱᱛᱮ ᱫᱚ ᱚᱱᱛᱮ ᱫᱚ ᱵᱟᱹᱧ ᱥᱮᱫᱟᱜ ᱡᱚᱠᱷᱚᱱ ᱰᱟᱴᱟᱧ ᱚᱱ ᱞᱮᱫ ᱛᱚᱠᱷᱚᱱ ᱦᱚᱸ ᱩᱱᱟᱹᱜ ᱫᱚ ᱵᱟᱭ ᱧᱟᱢᱮᱫ ᱛᱤᱧ ᱛᱟᱦᱮᱱᱟ ᱾ ᱤᱭᱩᱴᱩᱵᱽ ᱵᱟᱝ ᱪᱟᱹᱟᱞᱩᱜ ᱠᱟᱱ ᱛᱟᱦᱮᱱᱟ ᱥᱮᱨᱮᱧ ᱪᱟᱹᱟᱞᱩᱜ ᱞᱟᱹᱜᱤᱫ ᱚᱱᱟᱛᱮ ᱟᱫᱚ ᱦᱩᱸ ᱾
ᱚᱯ ᱞᱟᱭᱤᱱ ᱨᱮ ᱠᱚᱞ ᱢᱮ ᱵᱩᱡ ᱫᱟᱢ ᱾
ᱴᱷᱤᱠ ᱜᱮᱭᱟ ᱾
ᱟᱯᱮ ᱱᱤᱧ‌ ᱠᱚᱞᱟᱢ ᱠᱟᱱᱟ ᱾